ᱦᱮᱞᱳ, ᱥᱮᱛᱟᱜ ᱡᱚᱦᱟᱨ ᱜᱚᱢᱠᱮ᱾
ᱥᱮᱛᱟᱜ ᱡᱚᱦᱟᱨ ᱥᱮᱛᱟᱜ ᱡᱚᱦᱟᱨ ᱛᱟᱯᱚᱨᱮ ᱛᱟᱦᱞᱮ ᱱᱤᱛ ᱫᱚ ᱚᱠᱟᱨᱮ ᱢᱮᱱᱟᱜ ᱵᱤᱱᱟ ᱾
ᱱᱤᱛ ᱫᱚ ᱱᱚᱜᱼᱚᱭ ᱚᱞᱚᱜ ᱯᱟᱲᱦᱟᱜ ᱡᱤᱭᱚᱱ ᱜᱚᱝᱠᱮ, ᱵᱟᱨᱦᱮ ᱨᱮᱜᱮ ᱢᱮᱱᱟᱜ ᱵᱚᱱᱟ ᱟᱵᱚ ᱫᱚ᱾
ᱟᱪᱪᱷᱟ ᱟᱪᱪᱷᱟ ᱟᱪᱪᱷᱟ ᱟᱪᱪᱷᱟ ᱵᱟᱝ ᱚᱞᱚᱜ ᱯᱟᱲᱦᱟᱜ ᱡᱤᱭᱚᱱ ᱨᱮ ᱡᱚᱯᱲᱟᱣ᱾ ᱱᱟᱯᱟᱭᱚᱜᱟ ᱟᱹᱞᱤᱧ ᱦᱚᱸᱞᱤᱧ ᱚᱞᱚᱜ ᱯᱟᱲᱟᱜ ᱠᱟᱱᱟ ᱠᱷᱟᱡ ᱱᱤᱛ ᱫᱚ ᱦᱩᱸ᱾
ᱚ ᱜᱚᱢᱠᱮ ᱱᱤᱛᱚᱜ ᱡᱩᱫᱤ ᱵᱟᱢ ᱚᱞᱚᱜ ᱯᱟᱲᱦᱟᱜ ᱠᱷᱟᱱ ᱫᱚ ᱜᱚᱢᱠᱮ ᱟᱹᱰᱤ ᱢᱩᱥᱠᱤᱞ ᱫᱤᱥᱚᱢ ᱨᱮ ᱡᱟ ᱦᱩᱭᱩᱜ ᱜᱷᱚᱴᱚᱱᱟ, ᱡᱩᱢᱤ ᱡᱟᱭᱜᱟ ᱠᱚ ᱨᱟᱨᱮᱡ ᱠᱟᱱᱟ, ᱚᱞᱚᱜ ᱯᱟᱲᱦᱟᱜ ᱵᱟᱢ ᱥᱮᱬᱟ ᱞᱮᱠᱷᱟᱡ ᱛᱚ᱾
ᱮᱠᱫᱚᱢ ᱥᱟᱹᱨᱤ ᱠᱟᱛᱷᱟ ᱠᱟᱱᱟ ᱜᱚᱝᱠᱮ ᱮᱠᱫᱚᱢ ᱥᱟᱹᱨᱤ ᱠᱟᱛᱷᱟ ᱟᱹᱰᱤ ᱡᱚᱫᱷᱟᱛᱚ ᱠᱟᱛᱷᱟ ᱵᱤᱱ ᱢᱮᱱ ᱠᱟᱫᱟ ᱾ ᱚᱞᱚᱜ ᱯᱟᱲᱦᱟᱜ ᱵᱟᱝ ᱛᱟᱦᱮᱸ ᱵᱟᱝ ᱵᱟᱲᱟᱭ ᱞᱮᱠᱷᱟᱱ ᱾ ᱢᱟᱱᱮ ᱵᱟᱠᱚ ᱞᱟᱹᱭᱟ ᱡᱮ ᱡᱚᱢ ᱫᱟᱠᱟ ᱦᱚᱸᱠᱚ ᱨᱮᱡ ᱤᱫᱤᱭᱟ ᱦᱮᱸ ᱵᱟᱝ᱾
ᱦᱳᱭ ᱜᱚᱢᱠᱮ ᱦᱳᱭ᱾
ᱡᱟᱸᱦᱟᱸ ᱫᱚ ᱟᱵᱚ ᱯᱟᱹᱦᱤᱞ ᱠᱷᱚᱱ ᱵᱚᱱ ᱧᱮᱞ ᱟᱹᱜᱩ ᱠᱟᱫᱟ ᱛᱮᱦᱮᱧ᱾ ᱛᱮᱦᱮᱧ ᱜᱚᱴᱟ ᱵᱨᱤᱥᱤᱭᱟ ᱵᱨᱤᱴᱤᱥ ᱠᱚ ᱥᱟᱥᱚᱱ ᱟᱠᱟᱫ ᱵᱚᱱᱟ ᱦᱮᱸ ᱵᱟᱝ᱾
ᱦᱳᱭ ᱜᱚᱢᱠᱮ ᱦᱳᱭ᱾
ᱮᱠᱫᱚᱢ ᱟ ᱴᱷᱤᱠ ᱠᱟᱛᱷᱟ ᱵᱮᱱ ᱢᱮᱱ ᱠᱟᱫᱟ ᱜᱚᱝᱠᱮ ᱾ ᱟᱫᱚᱞᱤᱧ ᱢᱮᱱ ᱮᱫᱟ ᱱᱤᱛ ᱫᱚ ᱛᱟᱦᱚᱞᱮ ᱵᱟᱦᱨᱮ ᱨᱮᱜᱮᱵᱤᱱ ᱛᱟᱦᱮᱱ ᱠᱟᱱᱟ ᱥᱮ ᱚᱲᱟᱜ ᱥᱮᱫ ᱵᱤᱱ ᱪᱟᱞᱟᱣ ᱠᱟᱱᱟ ᱾
ᱜᱚᱝᱠᱮ ᱱᱤᱛ ᱫᱷᱟᱹᱵᱤᱡ ᱛᱮᱫ ᱚᱲᱟᱜᱮᱫ ᱦᱮᱡ ᱜᱚᱢᱠᱮ ᱱᱤᱛ ᱫᱷᱟᱵᱤᱡ ᱫᱚ ᱚᱲᱟᱜ ᱥᱮᱫ ᱦᱮᱡ ᱦᱳᱭ ᱟᱠᱟᱱᱟ ᱡᱮ ᱵᱩᱡᱷᱟᱹᱜ ᱮᱫᱵᱮᱱ ᱛᱚ ᱪᱟᱥᱵᱟᱥ ᱥᱤᱡᱤᱱ ᱠᱟᱱᱟ ᱛᱚ ᱚᱱᱟᱛᱮ ᱚᱲᱟᱜ ᱥᱮᱫᱞᱤᱧ ᱦᱮᱡ ᱟᱠᱟᱱᱟ ᱾
ᱟᱪᱪᱷᱟ ᱟᱪᱪᱷᱟ ᱟᱪᱪᱷᱟ ᱟᱫᱚ ᱜᱚᱝᱠᱮ ᱟᱹᱰᱤ ᱫᱤᱱ ᱟᱹᱰᱤ ᱥᱮᱨᱢᱟ ᱟᱹᱵᱤᱱ ᱥᱟᱶ ᱨᱚᱯᱚᱲ ᱵᱟᱝ ᱦᱩᱭ ᱠᱟᱱᱟ ᱟᱫᱚᱞᱤᱧ ᱢᱮᱱᱫᱟ ᱾ ᱢᱟᱱᱮ ᱱᱤᱛ ᱫᱚ ᱛᱟᱦᱞᱮ ᱛᱤᱱᱟᱹᱜ, ᱛᱤᱱᱟᱹᱜ ᱨᱮᱵᱤᱱ ᱨᱟᱠᱟᱵᱮᱱ ᱛᱮ᱾
ᱜᱚᱢᱠᱮ ᱱᱤᱛᱚᱜ ᱫᱚ ᱪᱮᱫ ᱞᱟᱹᱭ ᱞᱮᱠᱷᱟᱱ ᱫᱚ ᱜᱚᱢᱠᱮ ᱱᱤᱛᱚᱜ ᱟᱵᱚ ᱫᱚᱵᱚᱱ ᱯᱟᱲᱦᱟᱜ ᱠᱟᱱᱟ ᱵᱚᱱ᱾
ᱡᱟ ᱜᱤ ᱱᱚᱳᱸᱭ ᱟᱵᱚ ᱫᱚ ᱢᱟᱥᱴᱟᱨᱮᱭᱟ ᱵᱚᱞᱮ ᱢᱟᱥᱴᱟᱨ ᱨᱮᱭᱟᱜ ᱵᱚᱞᱮ ᱠᱩᱨᱩᱴᱩᱴᱩ ᱵᱷᱤᱜᱚᱛᱟ ᱵᱚᱱ ᱵᱮᱱᱟᱣᱫᱟ ᱵᱚᱞᱮ
ᱟᱪᱪᱷᱟ
ᱠᱚᱨᱮ ᱵᱚᱱ ᱯᱟᱲᱦᱟᱜ ᱠᱟᱱᱟ ᱟᱵᱚ ᱫᱚ, ᱚᱞᱚᱜ ᱯᱟᱲᱦᱟᱜ ᱡᱤᱭᱚᱱ ᱡᱟᱸᱦᱟᱸ ᱞᱮᱠᱟᱛᱮ
ᱟᱪᱪᱷᱟ ᱜᱚᱝᱠᱮ ᱛᱟᱦᱚᱞᱮ ᱢᱟᱥᱴᱟᱨ ᱨᱮᱱᱟᱜ ᱠᱩᱠᱢᱩ ᱢᱮᱱᱟᱜ ᱟᱠᱟᱫᱟ ᱥᱮ ᱪᱮᱫ?
ᱦᱳᱭ ᱦᱳᱭ ᱦᱳᱭ
ᱜᱚᱝᱠᱮ ᱛᱟᱦᱚᱞᱮ ᱟᱵᱤᱱ ᱫᱚ ᱚᱠᱟ ᱢᱟᱱᱮ ᱵᱟᱝᱞᱟ ᱞᱤᱯᱤ ᱢᱤᱰᱤᱭᱟᱢ ᱫᱚᱵᱤᱱ ᱯᱟᱲᱦᱟᱜ ᱠᱟᱱᱟ ᱥᱮ ᱥᱟᱱᱛᱟᱞᱤ ᱢᱤᱰᱤᱭᱟᱢ ᱛᱮᱵᱮᱱ ᱯᱟᱲᱦᱟᱜ ᱠᱟᱱᱟ ᱾
ᱜᱚᱝᱠᱮ ᱞᱟᱹᱭ ᱞᱮᱠᱷᱟᱱ ᱫᱚ ᱟᱵᱚ ᱫᱚ ᱦᱚᱲᱟᱜ ᱡᱟᱸᱦᱟᱸ ᱟᱵᱚᱣᱟᱜ ᱯᱟᱹᱨ ᱟᱵᱚᱣᱟᱜ ᱡᱟᱱᱟᱢ ᱟᱲᱟᱝ ᱛᱮᱵᱚᱱ ᱯᱟᱲᱦᱟᱜ ᱠᱟᱱᱟ ᱟᱵᱚ ᱫᱚ᱾
ᱥᱟᱱᱛᱟᱞᱤ ᱢᱤᱰᱤᱭᱟᱢ ᱛᱮ᱾
ᱦᱩᱸ ᱦᱩᱸ
ᱵᱟᱵᱟ ᱵᱟᱵᱟ ᱟᱨ ᱜᱚᱢᱠᱮ ᱟᱹᱰᱤ ᱱᱟᱯᱟᱭ ᱟᱹᱰᱤ ᱱᱟᱯᱟᱭ ᱥᱟᱱᱛᱟᱞᱤ ᱢᱤᱰᱤᱭᱟᱢ ᱛᱮᱦᱮᱧ ᱟᱵᱤ ᱵᱤᱱ ᱾ ᱦᱮᱸ ᱟᱹᱵᱤᱱ ᱵᱤᱱ ᱚᱞᱚᱜ ᱠᱟᱱ ᱛᱟᱵᱚᱱᱟ ᱥᱟᱹᱨᱤ ᱜᱮ ᱾ ᱟᱨ ᱱᱤᱛ ᱫᱚ ᱜᱚᱝᱠᱮ ᱪᱮᱫ ᱵᱤᱱ ᱠᱚᱨᱟᱣᱫᱟ ᱮᱢᱮ ᱵᱤᱱ ᱠᱚᱨᱟᱣᱫᱟ ᱥᱮ ᱪᱮᱫ ᱵᱤᱱ ᱞᱮᱭ ᱠᱮᱫᱟ ᱾ ᱦᱮᱞᱳ ᱜᱚᱢᱠᱮ ᱟᱸᱡᱚᱢᱚᱜ ᱠᱟᱱᱟ ᱜᱚᱝᱠᱮ ᱾
ᱦᱮᱸ ᱟᱸᱡᱚᱢᱚᱜ ᱠᱟᱱᱟ ᱞᱮᱭ ᱵᱮᱱ ᱾
ᱞᱮᱭ ᱫᱟᱞᱤᱧ ᱞᱮᱭᱫᱟᱞᱤᱧ ᱮᱸ ᱱᱤᱛ ᱫᱚ ᱛᱟᱦᱚᱞᱮ ᱾ ᱱᱤᱛ ᱫᱚ ᱛᱟᱦᱞᱮ ᱞᱮᱭ ᱫᱟᱞᱤᱧ ᱡᱮ ᱾ ᱮᱸ ᱦᱮᱞᱳ ᱜᱚᱝᱠᱮ ᱟᱡᱚᱢᱚ ᱠᱟᱱᱟ ᱟᱞᱤᱧᱟᱜ ᱨᱚᱲ ᱾
ᱦᱮᱸ ᱦᱮᱸ ᱟᱡᱚᱢ ᱜᱮ ᱟᱡᱚᱢᱚᱜ ᱠᱟᱱᱟ ᱾
ᱞᱮᱭ ᱫᱟᱞᱤᱧ ᱱᱤᱛ ᱫᱚ ᱥᱟᱱᱛᱟᱞᱤ ᱢᱤᱰᱤᱭᱟᱢ ᱛᱮᱜᱮ ᱟᱵᱤᱱ ᱫᱚᱵᱤᱱ ᱠᱚᱨᱟᱣ ᱮᱫᱟ ᱠᱷᱟᱱ ᱢᱟᱱᱮ ᱥᱟᱱᱛᱟᱞᱤ ᱢᱤᱰᱤᱭᱟᱢ ᱛᱮᱜᱮ ᱦᱚᱸᱜ ᱚᱭ ᱵᱤᱱ ᱾ ᱮᱸ ᱮᱢ ᱮ ᱵᱤᱱ ᱠᱚᱨᱟᱣ ᱫᱟ ᱥᱮᱜ ᱵᱤᱱ ᱞᱮᱭ ᱠᱮᱫᱟ ᱾
ᱦᱳᱭ ᱜᱚᱝᱠᱮ ᱦᱳᱭ ᱾
ᱵᱟᱝ ᱜᱚᱝᱠᱮ ᱛᱟᱦᱚᱞᱮ ᱛᱚ ᱱᱚᱣᱟ ᱫᱚ ᱯᱟᱲᱦᱟᱜ ᱡᱤᱭᱚᱱ ᱨᱮ ᱟᱵᱤᱱ ᱫᱚ ᱾ ᱢᱩᱪᱳᱫ ᱨᱮᱵᱤᱱ ᱦᱮᱡ ᱟᱠᱟᱱᱟ ᱟᱥᱟ ᱠᱚ ᱨᱮᱞᱤᱧ ᱢᱚᱱᱮᱭᱟ ᱦᱮᱸ ᱵᱟᱝ ᱾
ᱦᱳᱭ ᱦᱳᱭ ᱜᱚᱝᱠᱮ ᱢᱩᱪᱟᱹᱫ ᱥᱮᱫ ᱤᱧ ᱪᱟᱞᱟᱜ ᱠᱟᱱᱟ ᱦᱟᱸᱜ ᱾
ᱟᱫᱚ ᱜᱚᱢᱠᱮ ᱱᱤᱛᱚᱜ ᱢᱩᱪᱟᱹᱫ ᱨᱮ ᱪᱟᱞᱟᱣ ᱠᱟᱛᱮ ᱟᱵᱤᱱ ᱡᱩᱫᱤ ᱛᱮᱦᱮᱧ ᱞᱮ ᱠᱩᱞᱤ ᱵᱮᱱᱟ ᱡᱮ ᱾ ᱥᱟᱹᱨᱤ ᱜᱮ ᱛᱮᱦᱮᱧ ᱥᱟᱱᱛᱟᱞᱤ ᱢᱤᱰᱤᱭᱟᱢ ᱯᱟᱲᱦᱟᱣ ᱠᱟᱛᱮᱜ ᱟᱵᱤᱱ ᱮᱸᱜ ᱾ ᱥᱟᱨᱤᱜᱮᱠᱤ ᱟᱵᱚᱣᱟᱜ ᱥᱟᱱᱛᱟᱞᱤ ᱢᱤᱰᱤᱭᱟᱢ ᱞᱟᱦᱟ ᱟᱠᱟᱱ ᱛᱟᱵᱚᱱᱟ ᱟᱵᱤᱱ ᱪᱮᱫ ᱵᱤᱱ ᱢᱚᱱᱮᱭᱟ ᱾
ᱜᱚᱝᱠᱮ ᱠᱤᱪᱷᱩᱴᱟ ᱫᱚ ᱞᱟᱦᱟᱣ ᱠᱟᱱᱟ ᱜᱚᱝᱠᱮ ᱟᱞᱤᱧ ᱱᱚᱣᱟ ᱞᱤᱧ ᱢᱮᱱᱟᱪ ᱡᱮ ᱱᱚᱜ ᱚᱭ ᱡᱮ ᱞᱟᱹᱴᱩ ᱞᱟᱹᱴᱩ ᱵᱤᱱᱤᱰ ᱦᱚᱵᱤᱱ ᱮᱢ ᱫᱟᱲᱮᱭᱟᱜ ᱠᱟᱱᱟ ᱡᱮ ᱱᱮᱴ ᱾
ᱡᱟᱸᱦᱟᱸ ᱫᱚᱵᱚ ᱢᱮᱛᱟᱜ ᱠᱟᱱᱟ ᱱᱮᱴ ᱱᱮᱴ ᱮᱠᱡᱟᱢ ᱦᱚᱸᱵᱚᱱ ᱮᱢ ᱫᱟᱲᱮᱭᱟᱜ ᱠᱟᱱᱟ ᱥᱮᱜ ᱴᱮᱴ ᱦᱮᱥᱮ ᱰᱤ ᱮᱞ ᱮᱰ ᱡᱟᱦᱟ ᱾ ᱴᱮᱴ ᱯᱚᱨᱤᱠᱠᱷᱟ ᱴᱮᱴ ᱵᱤᱰᱟᱹᱣ ᱵᱤᱰᱳᱣ ᱚᱱᱟ ᱦᱚᱸᱵᱚᱱ ᱮᱢ ᱫᱟᱲᱮᱭᱟᱜ ᱠᱟᱱᱟ ᱾
ᱮᱠᱫᱚᱢ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ ᱜᱚᱢᱠᱮ ᱛᱮᱦᱮᱧ ᱾ ᱴᱮᱴ ᱱᱮᱴ ᱡᱟᱦᱟᱸ ᱠᱚ ᱢᱮᱛᱟᱜ ᱠᱟᱱ ᱫᱚ ᱚᱞ ᱤᱱᱰᱤᱭᱟ ᱮᱞᱤᱡᱤᱵᱮᱞ ᱴᱮᱥᱴ ᱮᱵᱚᱝ ᱥᱟᱶ ᱛᱮ ᱴᱮᱴ ᱾ ᱴᱮᱴ ᱥᱮᱴ ᱱᱮᱴ ᱥᱮᱴ ᱡᱟᱸᱦᱟᱸ ᱠᱚ ᱢᱮᱱᱟᱜ ᱾ ᱥᱟᱶ ᱥᱟᱶ ᱛᱮ ᱾
ᱜᱚᱝᱠᱮ ᱤᱧᱦᱩᱧ ᱢᱮᱱᱟ ᱡᱮ ᱱᱚᱜ ᱚᱭ ᱡᱮ ᱠᱷᱟᱹᱞᱤ ᱱᱮᱴ ᱢᱚᱛᱚᱡ ᱫᱚ ᱵᱟᱝ ᱥᱮ ᱢᱟᱥᱴᱟᱨ ᱢᱚᱛᱚᱡ ᱫᱚ ᱵᱟᱝ ᱾ ᱟᱭᱢᱟ ᱠᱤᱪᱷᱩ ᱟᱭᱢᱟ ᱠᱤᱪᱷᱩ ᱟᱭᱢᱟ ᱠᱤᱪᱷᱩᱱ ᱤᱭᱟᱹ ᱤᱭᱟᱹ ᱨᱮᱵᱚᱱ ᱤᱭᱟᱹ ᱫᱟᱲᱮᱭᱟᱜᱵᱚᱱ ᱱᱤᱭᱟᱹ ᱫᱚᱵᱚᱱ ᱾ ᱯᱷᱩᱞᱠᱟ ᱵᱚᱱ ᱮᱢ ᱫᱟᱲᱮᱭᱟᱜᱼᱟ ᱾ ᱡᱮ ᱠᱷᱟᱹᱞᱤ ᱵᱚᱞᱮ ᱯᱟᱲᱦᱟᱣ ᱠᱟᱛᱮᱜ ᱢᱟᱥᱴᱟᱨᱚᱜᱼᱟ ᱚᱱᱠᱟ ᱫᱚ ᱵᱟᱝ ᱜᱚᱢᱠᱮ ᱟᱵᱮᱱ ᱵᱮᱱ ᱢᱮᱱ ᱾ ᱯᱩᱞᱤᱥ ᱦᱚᱸ ᱯᱩᱞᱤᱥ ᱞᱟᱭᱤᱱ ᱨᱮᱵᱤᱱ ᱯᱟᱲᱦᱟᱜᱼᱟ ᱥᱮ ᱾ ᱤᱭᱟᱹ ᱫᱟᱨᱮ ᱯᱟᱲᱦᱟᱣ ᱚᱱᱟ ᱠᱚᱦᱚᱸ ᱵᱚᱱ ᱤᱭᱟᱹ ᱫᱟᱲᱮᱭᱟᱜ ᱜᱮᱭᱟ ᱾ ᱟᱵᱮᱱ ᱪᱮᱫ ᱞᱮᱠᱟ ᱵᱮᱱ ᱢᱚᱱᱮᱭᱟ ᱟᱵᱤᱱ ᱱᱚᱝ ᱟᱵᱮᱱ ᱾
ᱟᱪᱪᱷᱟ ᱟᱪᱪᱷᱟ ᱵᱟᱝ ᱜᱚᱝᱠᱮ ᱟᱹᱰᱤ ᱟᱹᱰᱤ ᱱᱟᱯᱟᱭ ᱾ ᱟᱫᱚ ᱜᱚᱢᱠᱮ ᱱᱚᱰᱮ ᱢᱤᱫᱴᱮᱱ ᱵᱚᱛᱚᱨ ᱛᱚ ᱢᱮᱫᱴᱮᱱ ᱡᱟᱸᱦᱟᱸᱭ ᱥᱟᱱᱛᱟᱞᱤ ᱢᱤᱰᱤᱭᱟᱢ ᱛᱮᱠᱚ ᱯᱟᱲᱦᱟᱜ ᱠᱟᱱᱟ ᱢᱟᱹᱭ ᱵᱟᱹᱵᱩ ᱛᱟᱠᱚ ᱾ ᱩᱱᱠᱩᱣᱟᱜ ᱢᱤᱫᱴᱮᱱ ᱢᱤᱫᱴᱮᱱ ᱵᱚᱛᱚᱨ ᱛᱟᱸᱦᱮᱱᱟ ᱡᱮ ᱩᱱᱠᱩᱣᱟᱜ ᱢᱤᱫᱴᱮᱱ ᱠᱩᱠᱞᱤ ᱟᱹᱞᱤᱧ ᱴᱷᱮᱱ ᱢᱟᱡᱮ ᱢᱟᱡᱮ ᱠᱚ ᱼ ᱫᱚᱦᱚᱭ ᱜᱮᱭᱟ ᱾ ᱡᱮ ᱢᱟᱱᱮ ᱡᱟᱸᱦᱟᱸᱭ ᱡᱟ ᱾ ᱡᱟᱸᱦᱟᱸᱭ ᱢᱟᱹᱭ ᱵᱟᱹᱵᱩ ᱠᱚ ᱥᱟᱶ ᱥᱟᱱᱛᱟᱞᱤ ᱢᱤᱰᱤᱭᱟᱢ ᱛᱮᱠᱚ ᱯᱟᱲᱦᱟᱜ ᱠᱟᱱᱟ ᱾ ᱛᱚ ᱩᱱᱠᱩ ᱢᱟᱡᱮ ᱢᱟᱡᱮ ᱠᱩᱠᱚᱞᱤ ᱠᱩᱠᱞᱤ ᱠᱚ ᱫᱚᱦᱚᱭ ᱜᱮᱭᱟ ᱞᱟᱹᱭ ᱜᱮᱭᱟ ᱠᱚ ᱡᱮ ᱾ ᱞᱮᱭᱟ ᱠᱚ ᱾ ᱦᱟᱸᱜ ᱜᱚᱝᱠᱮ ᱟᱹᱞᱤᱧ ᱫᱚ ᱜᱚᱢᱠᱮ ᱠᱷᱟᱱ ᱜᱤᱫᱽᱨᱟᱹ ᱞᱤᱧ ᱯᱟᱲᱦᱟᱣ ᱠᱚ ᱜᱮᱭᱟ ᱵᱩᱡᱷᱟᱹᱣ ᱫᱟᱵᱮᱱ ᱾
ᱦᱳᱭ ᱟᱹᱰᱤ ᱱᱟᱯᱟᱭ ᱛᱚᱵᱮ ᱟᱵᱮᱱ ᱟᱹᱰᱤ ᱠᱷᱟᱱ ᱟᱹᱰᱤ ᱱᱟᱯᱟᱭ ᱟᱹᱞᱤᱧ ᱱᱚᱣᱟ ᱟᱡᱚᱢ ᱠᱟᱛᱮ ᱨᱟᱹᱥᱠᱟ ᱞᱤᱧ ᱵᱩᱡᱷᱟᱹᱣ ᱫᱟ ᱟᱵᱤᱱ ᱡᱮ ᱾ ᱡᱟᱱᱟᱢ ᱟᱲᱟᱝ ᱛᱮᱵᱮᱱ ᱯᱟᱲᱦᱟᱣᱮᱫ ᱠᱚᱣᱟ ᱮᱠᱫᱚᱢ ᱠᱟᱹᱴᱤᱡ ᱦᱚᱯᱚᱱ ᱦᱚᱯᱚᱱ ᱵᱟᱹᱵᱩ ᱢᱟᱹᱭ ᱛᱟᱵᱚᱱ ᱥᱮᱬᱟ ᱟᱠᱚᱠᱟᱱᱟ ᱾ ᱛᱚ ᱟᱹᱰᱤ ᱱᱟᱯᱟᱭ ᱟᱹᱰᱤ ᱨᱟᱹᱥᱠᱟᱹᱧ ᱟᱨᱠᱟᱨ ᱠᱮᱫᱟ ᱡᱮ ᱟᱵᱮᱱ ᱦᱚᱸ ᱠᱤᱪᱷᱩᱵᱤᱱ ᱵᱟᱰᱟᱭᱟ ᱵᱤᱱ ᱥᱮ ᱠᱤᱪᱷᱩ ᱵᱮᱱ ᱥᱮᱬᱟ ᱟᱠᱚ ᱠᱟᱱᱟ᱾ ᱟᱸᱡᱚᱢ ᱠᱟᱛᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱾
ᱟᱹᱰᱤ ᱟᱭᱢᱟ ᱥᱟᱨᱦᱟᱣ ᱜᱚᱢᱠᱮ ᱾ ᱟᱫᱚᱞᱤ ᱠᱩᱞᱤ ᱞᱤᱧᱟ ᱡᱮ ᱜᱚᱢᱠᱮ ᱥᱟᱱᱛᱟᱞᱤ ᱢᱤᱰᱤᱭᱟᱢ ᱛᱮ ᱯᱟᱲᱦᱟᱣ ᱠᱟᱛᱮᱫ ᱟᱞᱮ ᱠᱤ ᱮᱸᱜ ᱟᱞᱮ ᱠᱤ ᱮᱸᱜ ᱥᱩᱫᱷᱩ ᱢᱟᱥᱴᱟᱨ ᱜᱮᱞᱮ ᱫᱟᱲᱮᱭᱟᱜᱼᱟ ᱥᱮ ᱮᱴᱟᱜ ᱮᱴᱟᱜ ᱡᱟᱸᱦᱟᱸ ᱴᱷᱟᱶ ᱠᱚ ᱢᱮᱱᱟᱜᱼᱟ ᱚᱱᱟ ᱠᱚᱨᱮ ᱞᱮ ᱪᱟᱞᱟᱣ ᱫᱟᱲᱮᱭᱟᱜᱼᱟ? ᱟᱫᱚ ᱟᱵᱤᱱ ᱡᱮᱦᱮᱛᱩ ᱥᱟᱱᱛᱟᱞᱤ ᱢᱤᱰᱟᱢ ᱛᱮᱵᱤᱱ ᱛᱮᱦᱤᱧ ᱮᱢ ᱮ ᱵᱤᱱ ᱠᱚᱨᱟᱣᱮᱫ ᱛᱟᱵᱚᱱᱟ ᱥᱟᱹᱨᱤᱜᱮ ᱟᱹᱰᱤ ᱜᱚᱨᱚᱵᱽ ᱨᱮᱱᱟᱜ ᱠᱟ ᱛᱷᱟ ᱠᱟᱱᱟ᱾
ᱦᱳᱭ ᱜᱚᱝᱠᱮ᱾
ᱟᱹᱞᱤᱧ ᱟᱸ ᱚᱠᱟᱞᱮᱠᱟ ᱜᱚᱝᱠᱮ ᱠᱟᱹᱡ ᱞᱟᱹᱭᱟᱜ ᱵᱤᱱ ᱥᱮᱢᱟ ᱡᱮ ᱟᱵᱚᱨᱮᱱ ᱡᱟᱦᱟᱸᱭ ᱜᱤᱫᱽᱨᱟᱹ ᱠᱚᱣᱟᱜ ᱢᱚᱱᱮ ᱵᱷᱤᱛᱤᱨ ᱨᱮ ᱡᱟᱦᱟᱸ ᱪᱟᱞᱟᱜ ᱠᱟᱱ ᱫᱚ ᱮ ᱥᱟᱱᱛᱟᱲᱤ ᱛᱮ ᱯᱟᱲᱦᱟᱣ ᱞᱮᱱᱠᱷᱟᱱ ᱥᱩᱫᱩ ᱢᱟᱪᱮᱫ ᱜᱮᱢ ᱛᱮᱭᱟᱨᱚᱜᱼᱟ ᱱᱚᱣᱟ ᱢᱚᱱᱳᱵᱷᱟᱵ ᱠᱤ ᱵᱷᱩᱞ ᱠᱟᱱ ᱛᱟᱠᱚᱣᱟ ᱥᱮ ᱚᱠᱟᱞᱮᱠᱟ?
ᱵᱟᱝ ᱜᱚᱝᱠᱮ ᱟᱵᱮᱱ ᱱᱤᱭᱟᱹᱨᱮ ᱟᱵᱮᱱ ᱞᱮᱟᱹᱭᱵᱮᱱ ᱠᱟᱱᱟᱞᱤᱧ ᱴᱚᱴᱷᱟ ᱨᱮ ᱥᱮ ᱴᱷᱟᱶ ᱨᱮᱵᱮᱱ ᱥᱮᱴᱮᱨ ᱫᱟᱲᱮᱭᱟᱜᱼᱟ᱾
ᱚᱠᱟ ᱞᱮᱠᱟ? ᱦ
ᱡᱮᱢᱚᱱ ᱵᱮᱱ ᱞᱟᱹᱭ ᱠᱮᱭᱟ ᱯᱩᱞᱤᱥᱚᱜ-ᱟ ᱵᱮᱮᱱ ᱥᱮ ᱥᱮᱭᱤᱱᱤᱴᱤᱥᱴᱚᱜ ᱟᱵᱮᱱ ᱥᱮᱵᱮᱱ ᱵᱤ ᱭᱮ ᱥᱮᱯᱷ ᱥᱮ ᱪᱤᱞᱤ ᱠᱚᱵᱤᱱ ᱞᱟᱹᱭ ᱡᱟ ᱟᱭᱢᱟ ᱛᱮᱱᱟᱜ ᱵᱩᱡᱟ ᱚᱸᱰᱮ ᱠᱟᱹᱢᱭᱟᱹ ᱠᱟᱹᱢᱤ ᱠᱚ ᱠᱟᱹᱢᱤ ᱠᱚ ᱢᱮᱱᱟᱜᱼᱟ, ᱛᱚ ᱚᱱᱟ ᱠᱚᱨᱮ ᱦᱚᱸ ᱵᱮᱱ ᱥᱮᱴᱮᱨ ᱫᱟᱲᱮᱭᱟᱜᱼᱟ ᱵᱮᱱ᱾
ᱟᱪᱪᱷᱟ ᱟᱪᱷᱟ ᱟᱪᱪᱷᱟ᱾ ᱟᱫᱚ ᱦᱚᱸᱜ-ᱚᱭ ᱡᱮᱦᱚᱸ ᱠᱩᱧ ᱟᱛᱳ ᱫᱚ ᱯᱟᱲᱦᱟᱜ ᱠᱟᱱ ᱛᱟᱵᱚᱱᱟ ᱡᱷᱚᱛᱚ ᱦᱚᱲᱟᱜ ᱜᱮ ᱢᱤᱫᱴᱮᱱ ᱮ ᱩᱭᱦᱟᱹᱨ ᱪᱤᱱᱛᱟᱹ ᱵᱷᱟᱵᱱᱟ ᱢᱮᱱᱟᱜ ᱠᱟᱫᱟ ᱡᱮ ᱫᱟᱨᱟᱭ ᱫᱤᱱ ᱨᱮ ᱩᱱᱠᱩ ᱫᱚ ᱢᱟᱪᱮᱫ ᱠᱚ ᱛᱮᱭᱟᱨᱚᱜ-ᱟ ᱦᱮᱸ ᱵᱟᱝ ᱦᱮᱸ?
ᱦᱳᱭ ᱜᱚᱝᱠᱮ᱾
ᱢᱮᱴᱮᱱ ᱢᱤᱫᱴᱮᱱ ᱢᱤᱫᱴᱮᱱ ᱜᱤᱫᱽᱨᱟᱹ ᱡᱚᱠᱷᱚᱱ ᱩᱱᱤ ᱮᱢ ᱮ ᱠᱚᱨᱟᱣ ᱢᱟᱱᱮ ᱱᱤᱡᱮ ᱠᱷᱚ ᱯᱟᱲᱦᱟᱜ ᱠᱟᱱᱟ ᱥᱟᱱᱛᱟᱞᱤ ᱢᱤᱰᱤᱭᱟᱢ ᱛᱮ ᱛᱚ ᱩᱱᱤ ᱢᱤᱫᱴᱮᱱ ᱜᱤᱫᱽᱨᱟᱹᱣᱟᱜ ᱢᱚᱱᱳᱵᱷᱟᱵᱽ ᱛᱟᱦᱮᱸᱱᱟ ᱡᱮ ᱦᱟᱯᱮᱱ ᱫᱤᱱ ᱨᱮ ᱫᱚ ᱢᱟᱪᱮᱫ ᱮ ᱛᱮᱭᱟᱨᱚᱜ-ᱟ ᱦᱮᱸᱥᱮ ᱜᱚᱝᱠᱮ?
ᱦᱳᱭ ᱜᱚ ᱦᱳᱭ ᱜᱚᱢᱠᱮ ᱦᱳᱭ ᱦᱳᱭ ᱡᱷᱚᱛᱚ ᱦᱚᱲᱟᱜ ᱱᱚᱣᱟ ᱠᱩᱠᱢᱩ ᱛᱟᱦᱮᱸᱱ ᱛᱟᱠᱚᱣᱟ ᱡᱚᱛᱚ ᱦᱚᱲᱟᱜ ᱱᱚᱣᱟ ᱠᱩᱠᱢᱩ ᱛᱟᱦᱮᱸᱱ ᱛᱟᱠᱚᱣᱟ ᱜᱚᱢᱠᱮ ᱡᱮ ᱤᱧ ᱤᱧ ᱢᱟᱪᱮᱫ ᱛᱮᱭᱟᱨ ᱠᱟᱛᱮᱫ ᱡᱮ ᱤᱧ ᱜᱚᱜᱚ ᱵᱟᱵᱟ ᱧᱩᱛᱩᱢ ᱤᱧ ᱤᱭᱟᱹᱭ ᱩᱪᱷᱟᱹᱱᱱᱟᱹᱧ ᱡᱮ ᱤᱧᱱᱤ ᱡᱟᱦᱟᱸ ᱫᱚᱠᱚ ᱞᱟᱹᱭᱟ ᱜᱚᱜᱚ ᱵᱟᱵᱟ ᱧᱩᱛᱩᱢᱤᱧ ᱤᱭᱟᱹᱭ ᱡᱤᱛᱠᱟᱹᱨᱟᱹᱧ᱾ ᱤᱧ ᱠᱤᱱ ᱤᱭᱟᱹ ᱠᱤᱫᱤᱧᱟ ᱠᱤᱭᱟᱹ ᱦᱟᱨᱟᱼ ᱵᱩᱨᱩ ᱠᱟᱛᱮᱫ ᱤᱧ ᱡᱟᱦᱟᱸᱭ ᱤᱧ ᱡᱮ ᱥᱩᱠᱛᱤᱧ ᱫᱚᱦᱚ ᱫᱟᱲᱮᱭᱟᱠᱤᱧ ᱡᱮᱥᱮ ᱦᱟᱝᱠᱟ ᱥᱮ ᱱᱚᱝᱠᱟ ᱥᱮ ᱱᱤᱭᱤᱭᱟᱹᱟᱹᱜᱮ ᱠᱚᱨᱟᱣ ᱠᱟᱛᱮᱧ ᱩᱫᱩᱜᱟ, ᱡᱮ ᱤᱧ ᱞᱟᱹᱪᱩ ᱞᱟᱯᱷᱟᱝ ᱡᱟᱜᱟ ᱨᱮᱧ ᱥᱮᱴᱮᱨᱚᱜ ᱢᱟ ᱚᱞᱚᱜ ᱯᱟᱲᱦᱟᱣ ᱠᱟᱛᱮᱜ, ᱡᱷᱚᱛᱚ ᱦᱚᱲᱟᱜ ᱱᱚᱣᱟ ᱠᱩᱠᱢᱩ ᱛᱟᱦᱮᱸᱱ ᱛᱟᱠᱚᱣᱟ᱾
ᱟᱫᱚ ᱜᱚᱢᱠᱮ ᱟᱹᱞᱤᱧᱟᱜ ᱞᱤᱧᱟ ᱢᱮᱱᱫᱟ ᱱᱚᱣᱟ ᱠᱟᱱᱟ ᱞᱟᱹᱭᱫᱟᱹᱧ ᱴᱷᱤᱠ ᱜᱮᱭᱟ ᱱᱚᱣᱟ ᱪᱤᱱᱛᱟᱹ ᱵᱷᱟᱵᱱᱟ ᱥᱮ ᱱᱚᱣᱟ ᱩᱭᱦᱟᱹᱨ ᱵᱷᱟᱵᱽᱱᱟ ᱮᱠᱫᱚᱢ ᱫᱚᱦᱚ ᱞᱟᱹᱠᱛᱤ ᱠᱟᱱᱟ ᱟᱫᱚ ᱟᱹᱞᱤᱧᱟᱜ ᱢᱮᱱᱫᱚ ᱟᱹᱞᱤᱧᱟᱜ ᱟᱹᱞᱤᱧᱟᱜ ᱢᱮᱱᱫᱚ ᱟᱞᱟᱫᱟ ᱟᱞᱟᱫᱟ ᱟᱞᱟᱫᱟ ᱵᱚᱞᱛᱮ ᱜᱚᱢᱠᱮᱞᱤᱧ ᱢᱮᱱᱫᱚ ᱱᱚᱣᱟ ᱦᱚᱸᱞᱤᱧ ᱢᱮᱱ ᱦᱚᱪᱚᱭᱟ, ᱡᱮ ᱢᱤᱫᱴᱮᱱ ᱦᱩᱰᱤᱧ ᱜᱤᱫᱽᱨᱟᱹ ᱡᱚᱠᱷᱚᱱ ᱦᱟᱨᱟ ᱵᱩᱨᱩᱜ ᱠᱟᱱᱟ ᱢᱤᱫᱴᱮᱱ ᱟᱭᱳ ᱵᱟᱵᱟᱣᱟᱜ ᱠᱟᱛᱷᱟ, ᱢᱮᱱᱫᱚ ᱡᱮ ᱵᱟᱹᱵᱩ ᱟᱢ ᱫᱚ ᱢᱟᱥᱴᱟᱨᱟᱜ ᱜᱮ ᱦᱩᱭᱩᱜ ᱛᱟᱢᱟ ᱟᱢ ᱫᱚ ᱰᱟᱠᱛᱟᱨ ᱛᱮᱜᱮ ᱯᱟᱲᱦᱟᱜ ᱟᱢ ᱫᱚ ᱰᱟᱠᱛᱟᱨᱟᱜ ᱜᱮ ᱦᱩᱭᱩᱜ ᱛᱟᱢᱟ᱾ ᱠᱤᱱᱛᱩ ᱩᱱᱤ ᱜᱤᱫᱽᱨᱟᱹᱣᱟᱜ ᱧᱮᱞᱮᱫ ᱵᱤᱱ ᱢᱤᱫᱴᱮᱱ ᱜᱤᱫᱽᱨᱟᱹᱣᱟᱜ ᱦᱚᱭᱛᱚ ᱢᱟᱥ ᱢᱟᱥᱴᱟᱨ ᱨᱮᱫᱚ ᱤᱱᱴᱟᱨᱮᱥᱴ ᱵᱟᱹᱱᱩᱜ ᱛᱟᱭᱟ ᱦᱚᱭ ᱛᱮ ᱟᱭᱟᱜ ᱤᱱᱴᱟᱨᱮᱥᱴ ᱫᱚ ᱢᱮᱱᱟᱜ ᱛᱟᱭᱟ ᱤᱧᱡᱤᱱᱤᱭᱟᱨᱤᱝ ᱨᱮ, ᱦᱮᱸ ᱥᱮ ᱵᱟᱝ? ᱥᱮ ᱚᱠᱚᱭ ᱫᱚ ᱚᱠᱚᱭ ᱫᱚ ᱚᱠ ᱚᱠᱚᱭ ᱧᱮᱞ ᱵᱤᱱ ᱯᱟᱲᱦᱟᱣ ᱨᱮᱫᱚ ᱚᱱᱠᱟ ᱤᱱᱴᱟᱨᱮᱥᱴ ᱵᱟᱹᱱᱩᱜ ᱛᱟᱭᱟ ᱵᱮᱵᱽᱥᱟ ᱨᱮ ᱩᱱᱟᱜ ᱤᱱᱴᱟᱨᱮᱥᱴ ᱢᱮᱱᱟᱜ ᱛᱟᱭᱟ᱾ ᱛᱟᱦᱞᱮ ᱟᱹᱵᱤᱱ ᱟᱵ ᱟᱵᱤᱱᱟᱜ ᱢᱚᱱᱛᱮ ᱪᱮᱫ ᱮ ᱞᱟᱹᱭᱟ ᱡᱮ ᱛᱮᱦᱮᱧ ᱢᱤᱫᱴᱮᱱ ᱜᱤᱫᱽᱨᱟᱹ ᱟᱭᱟᱜ ᱡᱟᱦᱟᱸ ᱟ ᱦᱚᱠ ᱠᱟᱱᱟ ᱟᱭᱟᱜ ᱤᱱᱴᱟᱨᱮᱥᱴ ᱠᱟᱱ ᱛᱟᱭᱟ ᱚᱱᱟ ᱪᱮᱛᱟᱱ ᱫᱟᱹᱲ ᱫᱚᱨᱠᱟᱨ ᱥᱮ ᱡᱟᱦᱟᱸ ᱠᱚ ᱵᱟᱫᱷᱟ ᱠᱚᱠᱚ ᱢᱮᱱ ᱮᱫᱟ ᱚᱱᱟᱜᱮ ᱵᱚᱦᱚᱜ ᱛᱤᱨᱩᱵ ᱠᱟᱛᱮ ᱟᱸᱡᱚᱢ ᱫᱚᱨᱠᱟᱨ ᱾ ᱟᱹᱵᱤᱱᱟᱜ ᱢᱚᱱᱛᱮ ᱪᱮᱫ ᱮ ᱞᱟᱹᱭᱟ?
ᱜᱚᱝᱠᱮ ᱟᱹᱞᱤᱧ ᱚᱠᱟᱴᱮᱱ ᱞᱤᱧ ᱢᱮᱱᱟ ᱡᱮ ᱟᱹᱞᱤᱧ ᱵᱟᱹᱵᱩ ᱥᱮ ᱢᱟᱹᱭ ᱥᱮ ᱵᱟᱹᱵᱩ ᱵᱚᱱ ᱢᱮᱱᱟ
ᱮ ᱟᱪᱪᱷᱟ ᱵᱟᱹᱵᱩ ᱡᱟᱦᱟᱸ ᱵᱚᱱ ᱢᱮᱱᱟ ᱟᱪᱪᱷᱟ ᱾ ᱩᱱᱤ ᱢᱟᱹᱭ ᱵᱟᱹᱵᱩ ᱠᱩᱞᱤ ᱫᱚᱨᱠᱟᱨ ᱞᱟᱦᱟᱨᱮ ᱡᱮ ᱟᱭᱟᱜ ᱟᱭᱟᱜ ᱟᱭᱟᱜ ᱢᱚᱱ ᱪᱮᱫ ᱮ ᱢᱮᱱ ᱮᱫᱟ ᱡᱮ ᱤᱧ ᱱᱤᱛ ᱩᱱᱤ ᱠᱩᱥᱤᱭᱟᱜ-ᱟ ᱾ ᱚᱱᱟᱜᱮ ᱚᱱᱟᱜᱮ ᱟᱹᱞᱤᱧ ᱫᱚ ᱚᱱᱟ ᱜᱮᱞᱤᱧ ᱥᱚᱢᱚᱨᱛᱷᱚᱱᱟ ᱟᱡ ᱚᱠᱟᱴᱟᱜᱟᱭ ᱠᱩᱥᱤᱭᱟᱜ-ᱟ ᱚᱞᱚᱜ ᱯᱟᱲᱦᱟᱜ ᱯᱟᱲᱦᱟᱜ ᱨᱮ ᱚᱱᱟ ᱨᱮ ᱚᱱᱟ ᱛᱮᱜᱤ ᱪᱟᱞᱟᱣ ᱞᱮᱱᱠᱷᱟᱡ ᱫᱚ ᱵᱷᱟᱜᱤᱜ-ᱟ, ᱪᱮᱫᱟᱜ ᱡᱮ ᱩᱱᱤ ᱚᱱᱟ ᱨᱮ ᱠᱩᱥᱤᱭᱟᱜ-ᱟ ᱚᱱᱟ ᱨᱮ ᱩᱱᱤ ᱚᱱᱟ ᱨᱮ ᱨᱟᱹᱥᱠᱟᱹ ᱦᱮᱱᱟᱜ ᱛᱟᱭᱟ ᱱᱟᱦᱟᱜ ᱾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
ᱮᱠᱫᱚᱢ ᱮᱠᱫᱚᱢ ᱡᱚᱛᱷᱟᱛ ᱠᱟᱛᱷᱟ ᱵᱤᱱ ᱞᱟᱹᱭ ᱟᱠᱟᱫᱟ ᱜᱚᱢᱠᱮ ᱥᱟᱹᱨᱤ ᱜᱮ ᱟᱹᱵᱤᱱᱟᱜ ᱠᱟᱛᱷᱟ ᱨᱮ ᱦᱮᱸ ᱟᱹᱰᱤᱴᱟᱜ ᱵᱚᱞᱛᱮ ᱟᱹᱰᱤ ᱜᱮ ᱯᱩᱨᱟᱹ ᱯᱩᱨᱤ ᱜᱮ ᱡᱩᱠᱛᱤ ᱢᱮᱱᱟᱜ ᱟᱠᱟᱫᱟ ᱦᱮᱸ ᱥᱮ ᱪᱮᱫ?
ᱦᱳᱭ ᱜᱚᱝᱠᱮ ᱦᱳᱭ ᱾
ᱡᱮ ᱱᱚᱸᱰᱮ ᱫᱚ ᱢᱤᱫᱴᱮᱱ ᱵᱩᱡᱷᱟᱹᱣ ᱨᱮᱱᱟᱜ ᱵᱮᱯᱟᱨ ᱠᱟᱱᱟ ᱟᱵᱚ ᱡᱩᱫᱤ ᱵᱚᱱ ᱵᱩᱡᱷᱟᱹᱣᱟ ᱧᱮᱞ ᱵᱤᱱ ᱡᱷᱚ ᱛᱚ ᱠᱤᱪᱷᱩ ᱜᱮ ᱴᱷᱤᱠ ᱴᱷᱟᱠ ᱦᱩᱭᱩᱜᱼᱟ ᱾ ᱡᱟᱦᱟᱸ ᱞᱮᱠᱟ ᱧᱮᱞᱚᱜ ᱠᱟᱱᱟ ᱥᱮ ᱱᱤᱛᱚᱜ ᱦᱚᱲ ᱠᱚ ᱵᱟᱝᱠᱚ ᱵᱩᱡᱷᱟᱹᱣ ᱮᱫᱟ ᱦᱮᱸ ᱾ ᱦᱩᱸ ᱾
ᱦᱳᱭ ᱜᱚᱝᱠᱮ ᱾
ᱵᱚᱫᱚᱞᱚᱜ ᱠᱷᱟᱡ ᱦᱚᱲ ᱠᱚ ᱵᱚᱫᱚᱞ ᱤᱫᱤᱜ ᱠᱟᱱᱟ, ᱜᱚᱢᱠᱮ ᱢᱟ ᱞᱟᱹᱭ ᱵᱤᱱ ᱵᱟᱝ?
ᱦᱳᱭ ᱜᱚᱝᱠᱮ ᱱᱤᱭᱟᱹ ᱠᱚᱫᱚ ᱮᱠᱫᱚᱢ ᱥᱟᱹᱨᱤ ᱠᱟᱛᱷᱟ ᱠᱟᱱᱟ ᱾
ᱟᱫᱚ ᱜᱚᱝᱠᱮ ᱟᱹᱞᱤᱧ ᱦᱚᱸ ᱞᱤᱧ ᱞᱟᱹᱭ ᱦᱚᱪᱚᱭ ᱮᱫᱟ ᱡᱮ ᱮᱸᱜ ᱢᱟᱱᱮ ᱱᱤᱡᱮᱨᱟᱜ ᱡᱟᱦᱟᱸ ᱤᱱᱴᱮᱨᱮᱥᱴ ᱠᱟᱱᱟ ᱥᱮ ᱦᱚᱵᱤ ᱠᱟᱱᱟ ᱱᱚᱜ-ᱚᱭ ᱨᱮᱫᱚ ᱯᱟᱲᱟᱜ ᱟᱨ ᱫᱚᱨᱠᱟᱨ ᱫᱚ ᱵᱟᱝ ᱾
ᱦᱳᱭ ᱜᱚᱝᱠᱮ ᱾
ᱴᱷᱤᱠ ᱴᱷᱤᱠ ᱾
ᱦᱮᱸ ᱮᱠᱫᱚᱢ ᱥᱟᱹᱨᱤ ᱠᱟᱛᱷᱟ ᱵᱤᱱ
ᱟᱫᱚ ᱜᱚᱝᱠᱮ ᱜᱚᱝᱠᱮ ᱧᱮᱞᱚᱜ ᱠᱟᱱᱟ ᱛᱮᱦᱮᱧ ᱢᱟᱱᱮ ᱦᱚᱜ-ᱚᱭ ᱡᱮ ᱱᱤᱡᱮᱨᱟᱜ ᱤᱱ ᱴᱨᱮᱥᱴ ᱨᱮ ᱱᱤᱡᱮᱨᱟᱜ ᱦᱚᱵᱤ ᱡᱟᱦᱟᱸ ᱛᱟᱦᱮᱱ ᱠᱟᱱ ᱫᱚ ᱱᱚᱣᱟ ᱛᱮ ᱵᱟᱝ ᱵᱟᱲᱦᱟᱣ ᱠᱷᱟᱹᱛᱤᱨ ᱛᱮ ᱟᱫᱚ ᱜᱤᱫᱽᱨᱟᱹ ᱠᱚ ᱦᱚᱭᱛᱳ ᱚᱱᱟ ᱧᱮᱞ-ᱵᱤᱱ ᱚᱱᱟ ᱠᱨᱤ ᱚᱱᱟ ᱠᱨᱤᱭᱮᱴᱤᱼᱵᱷᱤᱴᱤ ᱡᱟᱦ ᱛᱟᱦᱮᱱ ᱠᱟᱱ ᱛᱟᱠᱚᱣᱟ ᱚᱱᱟ ᱫᱚ ᱢᱚᱱᱮ ᱵᱷᱤᱛᱤᱨ ᱨᱮ ᱜᱮ ᱫᱟᱵᱟᱣ ᱛᱟᱦᱮᱱ ᱠᱟᱱ ᱛᱟᱠᱚᱣᱟ ᱦᱮᱸ ᱥᱮ ᱪᱮᱫ?
ᱦᱮᱸ ᱟᱫᱚ ᱤᱧᱫᱩᱧ ᱢᱮᱱᱟ ᱜᱚᱝᱠᱮ ᱪᱮᱫᱟᱜ ᱵᱚᱞᱮ ᱤᱧᱫᱩᱧ ᱢᱮᱱᱟ ᱱᱚᱣᱟ ᱠᱚ ᱫᱚ ᱚᱻ ᱩᱰᱩᱠ ᱩᱰᱩᱜ ᱫᱚᱨᱠᱟᱨ ᱾ ᱟᱨ ᱵᱟᱠᱷᱟᱡ ᱫᱚ ᱤᱧ-ᱫᱩᱧ ᱢᱮᱱᱟ ᱵᱟᱹᱵᱩ ᱱᱤᱛᱚᱜ ᱨᱮ ᱱᱤᱛᱚᱜ ᱨᱮᱵᱚᱱ ᱞᱟᱲᱟ ᱞᱮᱠᱷᱟᱱ ᱯᱚᱨᱮᱨ ᱫᱤᱱ ᱨᱮ ᱱᱤᱛᱚᱜ ᱡᱩᱫᱤᱢ ᱡᱩᱫᱤᱢ ᱞᱟᱲᱟᱣ ᱠᱷᱟᱡ ᱫᱚ ᱯᱚᱨᱮᱛᱮᱢ ᱯᱟᱲᱦᱟᱜᱼᱟ ᱵᱟᱵᱩ
ᱟᱫᱚ ᱱᱚᱸᱰᱮ ᱫᱚ ᱜᱚᱝᱠᱮ ᱢᱟᱱᱮ ᱜᱤᱫᱽᱨᱟᱹ ᱫᱚ ᱯᱩᱨᱟᱹ ᱯᱩᱨᱤ ᱢᱤᱫᱴᱮᱱ ᱜᱤᱫᱽᱨᱟᱹ ᱪᱮᱫ ᱵᱟᱭ ᱵᱟᱲᱟᱭᱟ ᱜᱚᱝᱠᱮ ᱢᱟ ᱞᱟᱹᱭ ᱟᱹᱞᱤᱧ ᱵᱤᱱ, ᱦᱮᱸ?
ᱦᱚᱸ ᱦᱚᱸ ᱦᱩᱰᱤᱧ ᱜᱮᱭᱟ ᱛᱚ ᱵᱩᱫᱽ-ᱫᱷᱤ ᱠᱚ ᱦᱚᱸ ᱵᱟᱭ ᱵᱩᱡᱟᱹᱣ ᱠᱟᱜᱟᱭ ᱚᱱᱟ ᱠᱷᱟᱹᱛᱤᱨ ᱵᱟᱠᱚ ᱵᱩᱡᱷᱟᱹᱣᱟ ᱜᱤᱫᱽᱨᱟᱹ ᱠᱚᱫᱚ ᱾
ᱦᱮᱸ, ᱠᱤᱱᱛᱩ ᱟᱡ ᱨᱮᱱ ᱟᱭᱳ ᱵᱟᱝ ᱜᱚᱢᱠᱮ ᱢᱚᱱᱮ ᱠᱷᱟᱱ ᱟᱡ ᱨᱮᱱ ᱟᱭᱳ ᱢᱮᱱ ᱠᱷᱟᱱ ᱟᱡᱨᱮᱱ ᱜᱤᱫᱽᱨᱟᱹ ᱟᱡ ᱨᱮᱱ ᱟᱭᱳ ᱜᱮ ᱛᱚ ᱦᱩᱸ ᱾
ᱦᱳᱭ ᱜᱚᱝᱠᱮ, ᱦᱳᱭ, ᱦᱳᱭ ᱛᱚ ᱩᱱᱠᱤᱱ ᱠᱤᱱ ᱡᱮᱴᱟ ᱜᱚᱜᱚ ᱵᱟᱵᱟᱭ ᱡᱮᱴᱟ ᱢᱚᱭ ᱥᱮ ᱵᱟᱵᱩ ᱛᱚ ᱩᱱᱤ ᱵᱩᱡᱷᱟᱹᱣᱼᱟ ᱩᱱᱤ ᱵᱩᱡᱷᱟᱹᱣ ᱫᱚᱨᱠᱟᱨ ᱡᱮ, ᱱᱤᱭᱟᱹ ᱵᱟᱹᱵᱩ ᱱᱤᱭᱟᱹ ᱱᱤᱝᱠᱟᱭ ᱢᱮ ᱥᱮ ᱦᱟᱝᱠᱟᱭ ᱢᱮ ᱾ ᱱᱤᱱᱟᱹᱢ ᱱᱤᱝᱠᱟ ᱞᱮᱠᱷᱟᱡ ᱫᱚ ᱱᱤᱭᱟᱹ ᱫᱚ ᱱᱤᱝᱠᱟ ᱧᱟᱢᱚᱜᱼᱟ ᱥᱮ ᱦᱟᱱᱠᱟ ᱧᱟᱢᱚᱜᱼᱟ ᱾ ᱛᱚ ᱟᱵᱚ ᱫᱚᱵᱚᱱ ᱤᱭᱟᱹ ᱵᱚ ᱟᱵᱚ ᱠᱚᱨᱮᱱ ᱜᱤᱫᱽᱨᱟᱹ ᱡᱮᱢᱚᱱ ᱠᱚ ᱦᱩᱭ ᱞᱮᱠᱟᱡ, ᱟᱵᱚ ᱫᱚ ᱱᱤᱭᱟᱹ ᱠᱚ ᱫᱚ ᱵᱚᱱ ᱵᱟᱰᱟᱭ ᱭ ᱠᱟᱜᱼᱟ ᱾ ᱱᱤᱭᱟᱹ ᱠᱚ ᱥᱮᱬᱟ ᱪᱟᱵᱟᱣ ᱠᱟᱜᱼᱟ ᱾ ᱛᱚ ᱟᱵᱚ ᱡᱩᱫᱤ ᱟᱵᱚ ᱡᱚᱫᱤ ᱱᱤᱭᱟᱹ, ᱱᱤᱭᱟᱹ ᱵᱟᱨ ᱯᱮ ᱠᱟᱛᱷᱟ ᱟᱵᱚ ᱡᱩᱫᱤ ᱱᱤᱭᱟᱹ ᱢᱟᱹᱭ ᱥᱮ ᱵᱟᱵᱩ ᱟᱵᱚ ᱦᱟᱯᱮᱱ ᱫᱤᱱ ᱨᱮ ᱦᱤᱡᱩᱜᱼᱟ᱾ ᱜᱷᱟᱨᱚᱸᱧᱡᱽ ᱨᱮ ᱟᱵᱚ ᱡᱩᱫᱤ ᱩᱱᱤ ᱠᱟᱹᱴᱤᱡ ᱵᱚᱱ ᱞᱟᱹᱭ ᱟᱭ ᱠᱷᱟᱱ ᱡᱮ ᱱᱚᱝᱠᱟᱭ ᱢᱮᱥᱮ ᱦᱟᱱᱠᱟᱭ ᱢᱮ ᱾ ᱛᱚ ᱩᱱᱤ ᱚᱱᱮᱠᱴᱟᱭ ᱵᱩᱡᱷᱟᱹᱣ ᱧᱟᱢᱟ, ᱩᱱᱤ ᱚᱱᱮᱠᱴᱟ ᱵᱚᱞᱮ ᱥᱟᱦᱟᱡᱼᱡᱚ ᱥᱮ ᱟᱹᱰᱤ ᱠᱚᱴᱟᱝ ᱥᱚᱞᱦᱮ ᱦᱩᱭᱩᱜ ᱛᱟᱭᱟ ᱥᱮ ᱥᱚᱞᱦᱮ ᱥᱮ ᱟᱹᱰᱤ ᱜᱟᱡᱟᱠ ᱟᱞᱟᱜᱟᱭ, ᱟᱞᱜᱟᱭ ᱟᱞᱜᱟ ᱛᱮ ᱚᱱᱟ ᱠᱚ ᱠᱚᱨᱟᱣ ᱫᱟᱲᱮᱭᱟᱜᱼᱟ ᱾
ᱦᱮᱸ ᱜᱚᱝᱠᱮ ᱟᱸᱡᱚᱢᱼᱚᱜ ᱠᱟᱱᱟ?
ᱦᱮᱸ ᱟᱸᱡᱚᱢᱚᱜ ᱠᱟᱱᱟ ᱜᱚᱝᱠᱮ ᱾
ᱟᱹᱰᱤ ᱡᱚᱛᱞᱤᱧ ᱮᱠᱫᱚᱢ ᱞᱤᱧ ᱠᱩᱥᱤᱭᱟᱜ ᱛᱟᱵᱤᱱᱟ ᱦᱮᱸ ᱾ ᱟᱨ ᱟᱵᱚᱨᱮᱱ ᱡᱩᱣᱟᱹᱱ ᱠᱚ ᱠᱚᱦᱚ ᱟᱹᱞᱤᱧ ᱢᱮᱱᱟ ᱡᱮ ᱟᱵᱤᱱᱟᱜ ᱠᱟᱛᱷᱟ ᱞᱮᱠᱟᱛᱮ ᱠᱟᱹᱢᱤ ᱠᱚ ᱞᱟᱹᱠᱛᱤ ᱠᱟᱱᱟ ᱦᱮᱸ ᱥᱮᱪᱮᱫ? ᱟᱫᱚ ᱜᱚᱢᱠᱮ ᱞᱟᱹᱭ ᱫᱟᱞᱤᱧ ᱱᱚᱜᱼᱚᱭ ᱡᱮ ᱛᱮᱦᱮᱧ ᱩᱱᱫᱤᱱ ᱯᱚᱨ ᱱᱚᱜᱼᱚᱭ ᱛᱮᱦᱮᱧ ᱮᱯ ᱛᱟᱞᱟᱛᱮ ᱛᱤᱦᱤᱧ ᱞᱟᱝ ᱨᱚᱯᱚᱲᱚᱜ, ᱨᱚᱯᱚᱲᱚᱜ ᱠᱟᱱᱟ ᱦᱮᱸ ᱾
ᱟᱵᱚᱣᱟᱜ, ᱟᱵᱚᱣᱟᱜ ᱱᱚᱣᱟ ᱡᱤᱭᱚᱱ ᱨᱮ ᱱᱚᱣᱟ ᱮᱯ ᱢᱮᱱᱫᱚ ᱱᱚᱣᱟ ᱠᱟᱭᱨᱟ ᱮᱯ, ᱠᱟᱭᱨᱟ ᱮᱯ ᱟᱵᱚ ᱟᱠᱟᱫ ᱵᱚᱱᱟ ᱟᱵᱚᱣᱟᱜ ᱢᱚᱱᱮᱭᱟ